ᱦᱮᱞᱳ
ᱦᱮᱞᱳ ᱟᱡᱚᱢ ᱫᱟᱢ
ᱦᱚᱸ ᱟᱡᱚᱢᱚᱜ
ᱦᱮᱞᱳ ᱴᱷᱤᱠ ᱟᱪᱷᱮ ᱡᱚᱦᱟᱨ ᱜᱮ ᱦᱮᱸ
ᱦᱩᱸ ᱡᱚᱦᱟᱨ ᱜᱮ
ᱦᱩᱸ
ᱚ ᱵᱷᱟᱜᱮ ᱜᱮ ᱪᱮᱫ ᱞᱮᱠᱟ ᱦᱮᱱᱟᱜ ᱯᱮ
ᱪᱮᱢ ᱪᱤᱠᱟᱹ ᱫᱟ ᱦᱮᱸ ᱵᱮᱥ ᱜᱮ ᱢᱮᱱᱟᱜ ᱞᱮᱭᱟ
ᱪᱤᱠᱟᱹ ᱦᱚᱸ ᱵᱟᱝ ᱚᱱᱮ ᱫᱟᱜ ᱡᱟᱹᱯᱩᱫ ᱨᱮ ᱪᱷᱟᱛᱟ ᱟᱛᱮᱜ ᱫᱩᱲᱩᱵ ᱦᱳᱭ ᱠᱟᱱᱟ ᱨᱟᱪᱟᱨᱮ
ᱴᱷᱤᱠ ᱫᱟᱠᱟ ᱯᱮ ᱡᱚᱢ ᱠᱮᱫᱟ
ᱟᱹᱭᱨᱤ ᱞᱮ ᱡᱚᱢᱟ
ᱫᱟᱠᱟ ᱚᱻ
ᱟᱯᱮ ᱫᱚ ᱡᱚᱢ ᱠᱮᱫᱟ ᱯᱮ
ᱟᱞᱮ ᱟᱹᱣᱨᱤ ᱞᱮ ᱡᱚᱢᱟ ᱱᱤᱛᱚᱜ ᱞᱮ ᱡᱚᱢᱟ ᱮᱠᱴᱩᱯᱚᱨᱮ
ᱚ ᱯᱮ ᱤᱥᱤᱱ ᱵᱟᱲᱟ ᱠᱮᱫᱟ
ᱡᱤᱞ ᱩᱛᱩ ᱞᱮ ᱤᱥᱤᱱ ᱠᱟᱫᱟ
ᱚ ᱛᱮᱦᱮᱧ ᱫᱚ ᱱᱤᱨᱟᱢᱤᱥ ᱠᱟᱱᱫᱚ ᱵᱟᱠᱚ ᱡᱚᱢ ᱫᱚ ᱡᱮᱞ ᱩᱛᱩ ᱢᱟ
ᱦᱮᱸ ᱵᱟᱝᱠᱚ ᱡᱚᱢᱟ ᱟᱫᱚ ᱟᱞᱮ ᱞᱮ ᱠᱟᱹᱴᱤᱡ ᱞᱮ ᱯᱷᱤᱥᱴ ᱠᱟᱫᱟ ᱚᱱᱟ ᱛᱮᱞᱮ ᱡᱚᱢᱫᱟ ᱠᱟᱹᱴᱤᱡ
ᱟᱫᱚ ᱛᱮᱦᱮᱧ ᱫᱤᱱ ᱨᱮᱯᱮ ᱯᱷᱤᱥᱴ ᱠᱟᱫᱟ
ᱦᱮᱸ ᱛᱮᱦᱮᱱ ᱫᱤᱱ ᱨᱮᱜᱮᱞᱮ ᱯᱷᱤᱥᱴ ᱠᱮᱫᱟ
ᱚ ᱟᱯᱮ ᱪᱮᱫ ᱵᱚᱸᱜᱟ-ᱵᱩᱨᱩ ᱵᱟᱯᱮ ᱢᱟᱱᱟᱭ ᱜᱮᱭᱟ
ᱵᱟ ᱢᱟᱱᱟᱣ ᱜᱮᱭᱟᱞᱮ
ᱟᱨ ᱪᱮᱫᱠᱟᱯᱮ ᱢᱟᱱᱟᱣᱭᱫᱟ ᱡᱤᱞ ᱩᱛᱩ ᱯᱮ ᱡᱚᱢᱮᱜ ᱫᱚ
ᱟᱫᱚ ᱦᱮᱸ ᱡᱚᱢ ᱠᱮᱫᱟᱞᱮ ᱛᱟᱦᱮᱱ ᱫᱚ ᱱᱚᱣᱟ ᱫᱚ ᱟᱞᱮᱭᱟᱜ ᱵᱷᱩᱞ ᱛᱮᱜᱮᱞᱮ ᱡᱚᱢ ᱠᱮᱫᱟ ᱵᱷᱩᱞ ᱦᱩᱭ ᱟᱠᱟᱱ ᱛᱟᱞᱮᱭᱟ
ᱚ ᱦᱮᱸ ᱵᱟᱭ
ᱟᱯᱮ ᱫᱚ ᱚ ᱟᱨ ᱪᱮᱫ ᱞᱮᱠᱟ ᱢᱮᱱᱟᱢᱟ ᱵᱮᱥ ᱜᱮ ᱢᱮᱱᱟᱢᱟ ᱦᱩᱸ
ᱟᱯᱮᱥᱮᱫ ᱫᱟᱜ ᱮᱫᱟᱭ ᱥᱮ ᱵᱟᱝ
ᱫᱚᱢᱮ ᱫᱟᱞᱫᱟ
ᱚ
ᱟᱹᱛᱩᱭ ᱱᱟᱭ
ᱚᱠᱚ ᱟᱹᱛᱩᱭ ᱱᱟᱭ
ᱢᱤᱴᱤᱡ ᱦᱚᱲᱮ ᱟᱹᱛᱩᱭᱮᱱᱟ ᱟᱞᱮ ᱚᱱᱛᱮ ᱫᱚᱢᱮ ᱫᱟᱜ ᱮᱟᱥᱮ
ᱚ ᱥᱟᱹᱨᱤ ᱥᱮ
ᱦᱮᱸ
ᱦᱮᱸ ᱟᱫᱚ
ᱚᱱᱟ ᱠᱷᱮᱛ ᱠᱷᱮᱛ ᱛᱮ ᱡᱳᱲ ᱢᱮᱱᱟᱜᱼᱟ ᱚᱱᱟ ᱫᱟᱜ ᱪᱟᱞᱟᱣ ᱠᱟᱛᱮ ᱫᱚᱢᱮ ᱟᱹᱛᱩᱭᱮᱱᱟ
ᱚ
ᱦᱟᱱᱟᱱᱟ ᱠᱷᱮᱛ ᱨᱮ
ᱚ
ᱪᱟᱞᱟᱣ ᱱᱟᱭ
ᱟᱯᱮ ᱫᱚᱯᱮ ᱠᱚᱭᱚᱜ ᱛᱷᱤᱨ ᱠᱟᱫᱮᱭᱟ ᱫᱚ
ᱟᱫᱚ ᱚᱱᱰᱮ ᱯᱚᱨ ᱛᱮᱨᱮ ᱨᱟᱠᱟᱵ ᱠᱤᱱᱟ
ᱚ ᱟᱨᱤ
ᱦᱮᱸ
ᱛᱟᱦᱞᱮ ᱟᱯᱮ ᱥᱮᱫ ᱫᱚ ᱦᱩᱞ ᱢᱟᱦᱟ ᱠᱚᱯᱮ ᱢᱟᱱᱟᱣ ᱠᱮᱫᱟ ᱥᱮ ᱵᱟᱝ
ᱫᱚᱢᱮ ᱞᱮ ᱢᱟᱱᱟᱣᱟ
ᱦᱮᱸ
ᱫᱚᱢᱮ ᱞᱮ ᱢᱟᱱᱟᱣᱟ ᱦᱩᱞ ᱢᱟᱦᱟ ᱫᱚ
ᱪᱮᱫ ᱠᱚ ᱯᱮ ᱢᱟᱱᱟᱣ ᱠᱮᱫᱟ
ᱢᱟᱱᱟᱣ ᱠᱮᱫᱟᱞᱮ ᱯᱩᱡᱟᱹ ᱦᱩᱭᱱᱟ ᱥᱮᱨᱮᱧ ᱦᱩᱭᱱᱟ
ᱦᱚᱸ
ᱦᱮᱸ
ᱟᱪᱷᱟ ᱵᱷᱟᱜᱤ ᱜᱮ ᱟᱯᱮ ᱥᱮᱫ ᱫᱚ ᱪᱮᱫ ᱵᱚᱱᱟᱜ ᱜᱮᱭᱟ ᱟᱯᱮ ᱫᱚ ᱚᱠᱟ ᱫᱤᱥᱚᱢ
ᱟᱞᱮ ᱫᱚ ᱟᱞᱮ ᱫᱚ ᱵᱷᱟᱨᱚᱛ ᱫᱤᱥᱚᱢ
ᱟᱪᱪᱷᱟ ᱦᱮᱸ ᱟᱸᱡᱚᱢᱚᱜ ᱠᱟᱱ ᱜᱮᱭᱟ
ᱟᱯᱮ ᱫᱚᱯᱮ ᱵᱩᱱᱟᱜ ᱜᱮᱭᱟ᱾
ᱦᱮᱸ
ᱟᱯᱮ ᱪᱮ ᱵᱮᱥᱤᱥ ᱟᱯᱮᱥᱮᱫ ᱫᱚ ᱪᱮ ᱢᱟᱱᱮ
ᱦᱮᱸ ᱫᱚᱢᱮ ᱫᱟᱢ ᱮᱱᱟ ᱟᱫᱚ ᱵᱩᱨᱩ ᱵᱚᱸᱜᱟ ᱥᱮ ᱟᱫᱚ ᱱᱤᱛᱚᱜ ᱟᱬᱜᱚᱜ ᱟᱱᱟ
ᱟᱪᱪᱷᱟ ᱟᱪᱪᱷᱟ ᱟᱯᱮ ᱫᱚᱚ ᱵᱩᱨᱩ ᱨᱮᱜᱮᱯᱮ ᱫᱮ ᱫᱟᱲᱮ ᱠᱮᱭᱟ ᱵᱩᱨᱩ ᱪᱮᱛᱟᱱ ᱨᱮᱯᱮ ᱚᱲᱟᱜ ᱫᱟᱲᱮ ᱠᱮᱭᱟ ᱮᱱᱮᱠᱷᱟᱱ ᱫᱟᱜ ᱡᱚᱛᱚ ᱞᱟᱛᱟᱨ ᱪᱟᱞᱟᱜᱼᱟ ᱵᱚᱜᱼᱟ
ᱦᱮᱸ ᱢᱟ ᱠᱟᱛᱷᱟ ᱠᱟᱱ ᱜᱮᱭᱟ ᱟᱫᱚ ᱤᱧ ᱦᱚ ᱯᱞᱮᱱᱤᱝ ᱞᱟᱦᱟ ᱠᱷᱚᱡ ᱟᱞᱮ ᱨᱮᱱ ᱩᱱᱠᱩ ᱫᱟᱫᱩ ᱛᱟᱠᱚ ᱵᱟᱝᱠᱚ ᱯᱞᱮᱱᱤᱝ ᱞᱮᱫᱟ ᱚᱱᱟᱛᱮ
ᱚ ᱱᱤᱛᱚᱜ ᱟᱯᱮ ᱟᱯᱮ ᱱᱤᱛᱚᱜ ᱫᱚ ᱯᱞᱮᱱ ᱠᱟ ᱯᱞᱮᱱ ᱯᱮ ᱟᱨ ᱵᱮᱱᱟᱭ ᱯᱮ ᱟᱯᱮ ᱥᱟ. ᱠᱷᱤᱞ ᱞᱟᱹᱜᱤᱫ ᱜᱮ ᱞᱟᱹᱭᱟᱜ ᱢᱤ
ᱟᱫᱚ ᱮᱨᱯᱚᱨᱮ ᱫᱚ ᱱᱚᱣᱟ ᱠᱟᱛᱷᱟ ᱟᱢᱟᱜ ᱠᱟᱛᱷᱟᱧ ᱦᱟᱛᱟᱣ ᱛᱟᱢᱟ ᱟᱨ ᱫᱟᱫᱩ ᱠᱚ ᱵᱟᱵᱟ ᱛᱟᱠᱚ ᱢᱟ ᱛᱚᱵᱮ ᱞᱟᱹᱭ ᱠᱚᱣᱟ
ᱦᱳᱭ ᱦᱳᱭ ᱮᱠᱫᱚᱢ ᱦᱩᱸ
ᱦᱩᱸ
ᱛᱟᱦᱚᱞᱮ ᱚᱲᱟᱜ ᱠᱚᱨᱮ ᱫᱚ ᱵᱮᱥ ᱵᱟᱲᱟ ᱜᱮᱭᱟ ᱠᱚ
ᱦᱮᱸ ᱵᱮᱥ ᱵᱟᱲᱟ ᱜᱮᱭᱟ ᱠᱚ ᱚᱲᱟᱜ ᱠᱚᱨᱮ ᱫᱚ
ᱟᱪᱪᱷᱟ
ᱟᱨ ᱟᱢᱨᱮᱱ ᱜᱮ ᱪᱮᱫ ᱞᱮᱠᱟ ᱟᱭᱳ ᱵᱟᱵᱟ
ᱦᱮᱸ ᱵᱮᱥ ᱜᱮ ᱢᱮᱱᱟᱜ ᱠᱤᱱᱟ ᱡᱚᱛᱚ ᱜᱮ ᱦᱮᱸ ᱛᱟᱦᱚᱞᱮ ᱦᱮᱸ ᱦᱩᱞ ᱢᱟᱦᱟ ᱫᱚ ᱢᱟᱱᱮ ᱚᱠᱟ ᱨᱮᱯᱮ ᱢᱟᱱᱟᱣ ᱠᱮᱫᱟ
ᱟᱞᱮ ᱫᱚ ᱦᱩᱞ ᱢᱟᱦᱟ ᱨᱮ ᱫᱚ ᱦᱚᱞᱮ ᱢᱟᱱᱟᱣ ᱠᱮᱫᱟ ᱵᱳᱨᱳ ᱛᱟᱱᱟ ᱢᱮᱱᱛᱮ ᱡᱟᱭᱜᱟ ᱢᱮᱱᱟᱜ-ᱟ ᱦᱮᱸ ᱚᱸᱰᱮ ᱪᱚᱠ ᱴᱷᱮᱡ ᱚᱱᱟ ᱥᱤᱫᱩ ᱠᱟᱹᱱᱦᱩ ᱚᱲᱟᱜ ᱵᱚᱞᱛᱮ ᱫᱚ ᱟᱞᱮ ᱚᱲᱟᱜ ᱵᱚᱞᱛᱮ ᱫᱚ ᱵᱟᱝ ᱵᱟᱞᱮ ᱢᱟᱱᱟᱣ ᱠᱟᱫᱟ ᱚᱱᱮ ᱚᱱᱮ ᱟᱛᱳ ᱥᱩᱨ ᱨᱮ ᱜᱮ ᱢᱤᱫᱴᱤᱡ ᱮᱥᱴᱮᱪᱩ ᱠᱚ ᱢᱮᱱᱟᱜ ᱛᱟᱹᱠᱤᱱᱟ ᱦᱮᱸ ᱮᱥᱴᱮᱪᱩ ᱵᱮᱱᱟᱣ ᱢᱮᱱᱟᱜ ᱛᱟᱠᱤᱱᱟ ᱟ ᱟᱹᱛᱩ ᱥᱩᱨ ᱨᱮ᱾ ᱚᱸᱰᱮ ᱜᱮᱞᱮ ᱪᱟᱞᱟᱣ ᱠᱟᱛᱮ ᱦᱩᱞ ᱢᱟᱞᱟ ᱫᱤᱭᱮ ᱯᱩᱡᱟᱹ ᱫᱤᱭᱮ ᱥᱮᱨᱮᱧ ᱠᱚ ᱦᱩᱭᱱᱟ
ᱦᱮᱸ ᱟᱪᱪᱷᱟ ᱟᱯᱮ ᱯᱮ ᱥᱮᱨᱮᱧ ᱵᱟᱰᱟ ᱞᱮᱫᱟ᱾
ᱦᱮᱸ ᱥᱮᱨᱮᱧ ᱵᱟᱲᱟ ᱞᱮᱫᱟ ᱞᱤᱝ᱾
ᱚ ᱥᱮᱨᱮᱧ ᱠᱚᱯᱮ ᱵᱟᱲᱟᱭ ᱜᱮᱭᱟ ᱥᱮ
ᱢᱟᱱᱮ ᱵᱟᱰᱟᱭ ᱜᱮᱭᱟᱯᱮ ᱛᱚ
ᱵᱟᱞᱮ ᱵᱟᱲᱟᱭ ᱜᱮᱭᱟ
ᱛᱟᱦᱞᱮ ᱞᱟᱹᱭ ᱠᱮᱫ ᱫᱚᱯᱮ ᱥᱮᱨᱮᱧ ᱫᱚ ᱥᱮᱨᱮᱧ ᱵᱟᱲᱟ ᱠᱮᱫᱟᱞᱮ ᱟᱪᱪᱷᱟ ᱟᱪᱪᱷᱟ ᱵᱟᱝᱟ ᱛᱟᱦᱚᱞᱮ ᱚᱱᱟ ᱫᱚ ᱞᱟᱹᱭ ᱦᱩᱭ ᱠᱚᱜ-ᱟ ᱥᱮᱨᱮᱧ ᱵᱟᱲᱟ ᱠᱮᱫᱟ ᱠᱚ
ᱯᱟᱸᱪᱴᱟ ᱵᱟᱡᱟᱣᱟᱱ ᱜᱮᱭᱟ
ᱢᱟ ᱛᱟᱨᱟᱥᱤᱧ ᱯᱟ ᱥᱴᱟ ᱛᱤᱱ ᱛᱤᱱ ᱠᱷᱚᱱ ᱫᱚᱯᱮ ᱥᱴᱟᱴ ᱞᱮᱫ ᱛᱮ?
ᱟᱞᱮ ᱥᱴᱟᱨᱴ ᱞᱮᱫᱟᱞᱮ ᱳᱭ ᱫᱩᱴᱟ ᱠᱷᱚᱡ᱾
ᱚ ᱤᱧ ᱜᱷᱟᱹᱲᱤ ᱡᱚᱢ ᱠᱟᱛᱮ ᱯᱮ ᱵᱚᱸᱜᱟ ᱠᱮᱫᱟ ᱟᱯᱮ ᱫᱚ
ᱮᱠᱴᱩ ᱦᱟᱞᱠᱟ ᱦᱟᱞᱠᱟ ᱦᱟᱞᱠᱟ ᱯᱷᱩᱞᱠᱟ ᱡᱚᱢ ᱠᱟᱛᱮᱫ ᱜᱮ᱾
ᱪᱮᱫᱟᱜ ᱪᱮᱫᱟᱜ ᱯᱮ ᱡᱚᱢ ᱠᱮᱫᱟ ᱵᱚᱸᱜᱟ ᱵᱩᱨᱩ ᱟᱵᱚᱨᱮᱱ ᱠᱚ
ᱵᱟᱝ ᱵᱟᱝ ᱡᱚᱛᱚᱱ ᱦᱚᱲ ᱫᱚ ᱵᱟᱝ ᱡᱟᱦᱟᱸᱭ ᱠᱚ ᱵᱚᱸᱜᱟ ᱵᱩᱨᱩᱭᱮᱫᱟ ᱩᱱᱠᱩ ᱫᱚᱠᱚ ᱵᱟᱝᱠᱚ ᱡᱚᱢ ᱞᱮᱫᱟ᱾
ᱪᱮᱫᱟᱜ ᱚᱱᱠᱟ ᱫᱚ? ᱚᱠᱚᱭ ᱵᱚᱸᱜᱟ ᱵᱩᱨᱩ ᱩᱱᱤᱜᱮ ᱵᱟᱭ ᱡᱚᱢᱟᱭ ᱟᱨ ᱵᱟᱠᱤ ᱫᱚ ᱚᱠᱚᱭ ᱫᱚᱨᱥᱚᱠ ᱩᱱᱠᱩ ᱫᱚ ᱡᱚᱢ ᱠᱟᱛᱮᱫ ᱜᱟᱱᱚᱜ ᱛᱟᱠᱚᱣᱟ ᱠᱤ?
ᱵᱟᱵᱟ ᱚᱱᱟ ᱠᱟᱛᱷᱟ ᱫᱚ ᱵᱟᱝ ᱠᱟᱱᱟ ᱟᱫᱚ ᱦᱟᱞᱠᱟ ᱯᱷᱩᱞᱠᱟ ᱯᱷᱚᱞ ᱰᱚᱞ ᱠᱚ ᱡᱚᱢ ᱠᱟᱫᱟ ᱯᱷᱚᱞ ᱰᱚᱞ ᱮᱢᱱᱤ ᱱᱚᱝᱠᱟ ᱤᱭᱟᱹ ᱫᱚ ᱵᱟᱝ᱾
ᱦᱮᱸ ᱵᱷᱟᱜᱮ ᱜᱮ ᱦᱮᱸ ᱵᱚᱸᱜᱟ ᱱᱟᱦᱟᱜ
ᱪᱮᱫ ᱪᱚᱝ?
ᱚ ᱵᱚᱸᱜᱟ ᱱᱟᱦᱟᱜ ᱞᱩᱛᱩᱨ ᱯᱟᱹᱭᱴᱮᱨ ᱛᱟᱯᱮᱭᱟᱭ ᱱᱟᱦᱟᱜ᱾
ᱧᱤᱫᱟᱹ ᱠᱚ ᱦᱤᱡᱩᱜ-ᱟ ᱵᱚᱸᱜᱟ ᱞᱩᱴᱩᱨ ᱯᱮᱴᱮᱨ?
ᱦᱳᱭ ᱦᱳᱭ ᱦᱤᱡᱩᱜ ᱜᱮᱭᱟ ᱠᱚ ᱟᱯᱮ ᱥᱮ ᱵᱟᱠᱚ ᱪᱟᱞᱟᱜ ᱜᱮᱭᱟ᱾
ᱟᱞᱮ ᱥᱮᱫ ᱫᱚ ᱵᱟᱝᱠᱚ ᱦᱤᱡᱩᱜ ᱦᱮᱡ ᱠᱟᱱᱟ ᱛᱚ ᱢᱤᱫ ᱫᱷᱟ ᱦᱚᱸ ᱟᱯᱮ ᱥᱮᱫ ᱫᱚ ᱪᱟᱞᱟᱜ ᱜᱮᱭᱟ᱾
ᱟᱫᱚ ᱟᱯᱮ ᱥᱮᱫ ᱠᱚ ᱪᱟᱞᱟᱜ-ᱟ?
ᱦᱮᱸ ᱟᱞᱮᱥᱮᱜ ᱫᱚᱠᱚ ᱦᱮᱡ ᱵᱟᱲᱟ ᱠᱟᱱᱟ ᱛᱚ ᱚᱱᱟᱛᱮ ᱠᱟᱹᱴᱤᱡ ᱨᱚᱲ ᱠᱟᱱᱟ᱾ ᱱᱟᱞᱮ ᱱᱟᱜ᱾
ᱚᱸ
ᱯᱟᱹᱭᱴᱟᱨ ᱟᱠᱟᱫ ᱯᱮᱭᱟ ᱠᱚ?
ᱠᱟᱹᱴᱤᱡ
ᱠᱟᱹᱴᱤᱡ᱾
ᱦᱳᱭ ᱠᱟᱹᱴᱤᱡ ᱠᱟᱹᱴᱤᱡ ᱜᱮ᱾ ᱠᱟᱹᱴᱤᱡ ᱠᱟᱹᱴᱤᱡ ᱮᱢ ᱡᱚᱢ ᱠᱟᱜ ᱠᱷᱟᱡ ᱫᱚ ᱠᱟᱹᱴᱤᱡ ᱠᱟᱹᱴᱤᱡ ᱜᱮ ᱡᱩᱫᱤ ᱰᱷᱮᱨ ᱠᱷᱚᱱᱚᱡ ᱮᱢ ᱡᱚᱢ ᱠᱟᱜ ᱠᱷᱟᱡ ᱰᱷᱮᱨ ᱠᱷᱚᱱᱚᱡ ᱠᱚ ᱯᱟᱹᱭᱴᱟᱨ ᱢᱮᱭᱟ᱾
ᱟᱪᱪᱷᱟ ᱟᱪᱪᱷᱟ ᱟᱪᱪᱷᱟ ᱦᱩᱸ ᱟᱯᱮ ᱥᱮ ᱪᱮᱫ ᱞᱮᱠᱟᱯᱮ ᱢᱟᱱᱟᱣ ᱠᱮᱫᱟ ᱛᱟᱦᱚᱞᱮ?
ᱟᱞᱮ ᱥᱮᱫ ᱫᱚ ᱟᱹᱰᱤ ᱡᱚᱢ ᱡᱚᱢᱟᱴ ᱜᱮ᱾ ᱟᱫᱚ ᱠᱚ᱾ ᱫᱟᱜ ᱧᱚᱜ ᱠᱮᱫᱟᱭ ᱛᱚ ᱚᱱᱟ ᱠᱟᱹᱴᱤᱡ ᱰᱤᱥᱴᱟᱵ ᱧᱚᱜ ᱱᱟ ᱢᱟᱱᱮ ᱠᱟᱹᱴᱤᱡ ᱩᱰᱩᱝ ᱛᱮᱦᱚᱸ ᱞᱮᱴ ᱮᱱᱟ᱾ ᱟᱹᱰᱤ ᱫᱮᱨᱤ ᱧᱚᱜ ᱠᱟᱛᱮ ᱩᱰᱩᱝ ᱦᱩᱭᱠᱟᱱᱟ ᱚᱱᱠᱟ ᱵᱟᱨᱚᱴᱟ ᱮᱠᱴᱟ ᱠᱚᱥᱮᱫ᱾ ᱥᱮᱫ ᱫᱚ ᱟᱱᱛᱮ
ᱪᱮᱫ ᱯᱮ ᱪᱮᱠᱟ ᱠᱮᱫᱟ ᱠᱟᱹᱴᱤᱡ ᱪᱮᱫ ᱠᱚᱯᱮ ᱪᱮᱠᱟ ᱠᱮᱫᱟ ᱠᱟᱹᱴᱤᱡ ᱞᱟᱹᱭ ᱢᱮ?
ᱚᱸ ᱪᱮᱫ ᱠᱚ ᱢᱟᱺᱡᱷᱤ ᱚᱲᱟᱜ ᱠᱷᱚᱱᱟᱜ ᱞᱮ ᱩᱰᱩᱝᱱᱟ ᱡᱚᱛᱚ ᱴᱟᱢᱟᱠ ᱛᱩᱢᱫᱟᱜ ᱟᱛᱮᱜ ᱡᱚᱛᱚ ᱦᱚᱲ ᱠᱚᱲᱟ ᱦᱚᱯᱚᱱ ᱫᱚ ᱥᱟᱫᱟ ᱫᱷᱩᱛᱤ ᱟᱨ ᱟᱨ ᱠᱩᱲᱤ ᱦᱚᱯᱚᱱ ᱫᱚ ᱟᱞᱛᱟ ᱯᱳᱲ ᱥᱟᱹᱲᱤ ᱵᱟᱸᱫᱮ ᱠᱟᱛᱮᱜ ᱪᱟᱞᱟᱣᱱᱟᱞᱮ ᱢᱩᱨᱛᱤ ᱴᱷᱮᱱ᱾ ᱟᱞᱮ ᱦᱚᱸ ᱱᱟᱰᱮ ᱥᱴᱟᱪᱩ ᱦᱮᱱᱟᱜ ᱠᱤᱱᱟ ᱦᱟᱸᱜ ᱟᱫᱚ ᱚᱸᱰᱮ ᱜᱮ ᱯᱮ ᱫᱷᱟᱣ ᱟᱹᱪᱩᱨ ᱠᱟᱛᱮᱜ ᱟᱫᱚ ᱵᱚᱸᱜᱟ ᱵᱩᱨᱩ ᱦᱩᱭᱱᱟ᱾ ᱤᱱᱟᱹ ᱠᱟᱛᱮᱜ ᱟᱫᱚ ᱡᱷᱚᱛᱚ ᱦᱚᱲ ᱡᱚᱛᱚ ᱦᱚᱲ ᱢᱟᱞᱟ ᱠᱚ ᱚᱸᱰᱮ ᱫᱟᱱ ᱠᱟᱛᱮᱫ ᱟᱫᱚ ᱜᱚᱰ ᱵᱟᱲᱟ ᱠᱟᱛᱮᱫ ᱟᱨ ᱚᱸᱰᱮ ᱥᱴᱟᱪᱩ ᱚᱠᱚᱭ ᱠᱤᱱ ᱵᱮᱱᱟᱣ ᱞᱮᱫ ᱠᱤᱱᱟ ᱦᱟᱸᱜ ᱩᱱᱠᱩ ᱟᱨ ᱥᱤᱨ ᱠᱚ ᱮᱢ ᱠᱟᱛᱮᱜ ᱤᱱᱟᱹ ᱠᱚᱜᱮ ᱯᱨᱚᱥᱟᱫ ᱠᱚ ᱡᱚᱢ ᱠᱟᱛᱮᱜ ᱦᱩᱭ ᱮᱱᱟ᱾
ᱟᱪᱷᱟ ᱟᱪᱷᱟ ᱟᱪᱷᱟ
ᱦᱮᱸ
ᱟᱨ ᱟᱯᱮ ᱥᱮᱫ ᱫᱚ ᱚᱱᱟ ᱩᱯᱚᱞᱚᱠᱠᱷᱮ ᱵᱟᱝ ᱦᱩᱭᱩᱜ ᱠᱟᱱᱟ ᱡᱟᱸᱦᱟᱱᱟᱜ ᱯᱨᱳᱜᱨᱟᱢ ᱠᱚ ᱡᱟᱸᱦᱟᱱᱟᱜ᱾
ᱵᱟᱝ ᱚᱱᱟ ᱩᱯᱚᱞᱚᱠᱠᱷᱮ ᱯᱨᱳᱜᱨᱟᱢ ᱫᱚ ᱵᱟᱝ ᱦᱩᱭᱩᱜ ᱠᱟᱱᱟ᱾ ᱟᱫᱚ ᱠᱚ ᱞᱟᱹᱭ ᱠᱮᱫᱟ ᱥᱮ ᱯᱨᱳᱜᱨᱟᱢ ᱵᱟᱝ ᱦᱩᱭᱩᱜᱼᱟ ᱚᱱᱟ ᱞᱟᱹᱜᱤᱫ ᱛᱮ ᱟᱫᱚ ᱯᱨᱳᱜᱨᱟᱢ ᱫᱚ ᱵᱚᱱᱫᱚ ᱜᱮᱭᱟ ᱦᱮᱸ ᱟᱯᱮ ᱥᱮᱫ ᱦᱩᱭᱩᱜ ᱥᱮ
ᱵᱟᱝᱟ ᱟᱞᱮ ᱟᱞᱮ ᱥᱮᱫ ᱫᱚ ᱯᱟᱹᱦᱤᱞᱳ ᱵᱟᱠᱚ ᱯᱨᱳᱜᱨᱟᱢ ᱜᱮᱭᱟ ᱱᱚᱛᱮ ᱠᱳᱱᱳ ᱯᱨᱳᱜᱨᱟᱢ ᱯᱨᱳᱜᱨᱟᱢ ᱱᱤᱡ ᱵᱟᱹᱱᱩᱜᱼᱟ ᱢᱟᱱᱮ ᱥᱟᱱᱛᱟᱲ ᱤᱫᱤ ᱠᱟ ᱠᱟᱛᱮᱮᱫ ᱫᱚ ᱟᱹᱰᱤ ᱜᱮᱠᱚ ᱢᱟᱱᱟᱣ ᱵᱟᱛᱟᱣ ᱜᱮᱭᱟ ᱦᱸ ᱦᱸ ᱟᱫᱚ ᱢᱟᱱᱮ ᱟᱭᱩᱵ ᱵᱮᱲᱟ ᱱᱤᱛ ᱛᱚ ‌ᱱᱚ -ᱚᱭ ᱜᱟᱭᱟᱱ ᱠᱚ ᱦᱩᱭᱩᱜ ᱜᱮᱭᱟ ᱡᱮᱢᱚᱱ ᱦᱩᱞᱥᱟᱹᱭ ᱤᱫᱤ ᱠᱟᱛᱮᱜ ᱚᱱᱟ ᱤᱫᱤ ᱠᱟᱛᱮᱫ ᱜᱮ
ᱦᱩᱸ ᱦᱩᱸ ᱦᱩᱸ
ᱢᱟᱱᱮ ᱪᱷᱳᱴᱳ ᱜᱤᱫᱽᱨᱟᱹ ᱠᱚᱣᱟᱜ ᱚᱱᱠᱟᱚᱱᱠᱟ ᱫᱮᱟᱜ ᱫᱩᱞ ᱠᱚ ᱦᱩᱭᱩᱜ ᱜᱮᱭᱟ ᱟᱫᱚ ᱦᱤᱛᱳᱜ ᱢᱟ ᱫᱟᱜ ᱵᱟᱲᱟ ᱟᱫᱚ ᱚᱱᱟ ᱦᱤᱞ ᱠᱟᱱᱟ ᱩᱱᱟᱜ
ᱦᱩᱸ
ᱜᱟᱭᱟᱱ ᱠᱚᱜᱮ
ᱛᱟᱦᱞᱮ ᱱᱚᱝᱠᱟ ᱜᱮᱞᱟᱝ ᱜᱚᱞᱯᱷᱚᱭᱮᱫᱟ ᱦᱮᱸᱥᱮ
ᱢᱟᱱᱮ ᱦᱚᱲ ᱵᱩᱡᱷᱟᱹᱣ ᱞᱟᱹᱜᱤᱫ ᱚᱱᱠᱟᱱᱟᱜ ᱦᱮᱸ ᱚᱱᱟ ᱠᱚᱫᱚ ᱜᱟᱱᱚᱜ ᱜᱮᱭᱟ ᱛᱚ ᱥᱮ ᱛᱚ ᱦᱮᱱᱟᱜ ᱜᱮᱭᱟ ᱱᱟᱜ
ᱟᱪᱷᱟ ᱟᱪᱷᱟ ᱟᱪᱷᱟ ᱟᱪᱷᱟ ᱦᱮᱸ ᱴᱷᱤᱠ ᱛᱟᱭᱞᱮ
ᱥᱮᱱᱚᱜᱼᱟ ᱪᱮᱫᱤᱡ ᱠᱟᱛ ᱯᱷᱳᱱ ᱢᱮ ᱦᱟᱜ
ᱟᱪᱪᱷᱟ ᱟᱪᱪᱷᱟ
ᱦᱮᱸ
ᱛᱚᱵᱮ ᱚᱠᱟᱨᱮ ᱢᱮᱱᱟᱢᱟ ᱱᱤᱛᱳᱜ ᱫᱚ ᱚᱲᱟᱜ ᱨᱮᱥᱮ ᱤᱥᱠᱩᱞ ᱨᱮᱢ ᱯᱟᱲᱦᱟᱜ ᱜᱮᱭᱟ
ᱚ ᱦᱳᱭ ᱤ ᱥᱠᱩᱞ ᱜᱮ ᱯᱟᱲᱦᱟᱜ ᱜᱮᱭᱟᱧ
ᱚᱠᱟ ᱠᱚᱨᱮ ᱯᱟᱲᱦᱟᱜ ᱜᱮᱭᱟᱢ ᱥᱮᱢ ᱦᱮᱸ ᱢᱟ ᱛᱳ ᱞᱟᱹᱭ ᱢᱮ ᱛᱳ ᱞᱟᱹᱭ ᱢᱮ
ᱥᱠᱩᱞ ᱨᱮ ᱥᱠᱩᱞ ᱨᱮ
ᱟᱪᱪᱷᱟ ᱟᱪᱪᱷᱟ ᱤᱥᱠᱩᱞ ᱨᱮ
ᱦᱳᱭ ᱦᱳᱭ
ᱴᱷᱤᱠ
ᱟᱢᱫᱚ
ᱤᱧ ᱦᱚᱸ ᱥᱠᱩᱞ ᱨᱮᱜᱮ
ᱟᱪᱪᱷᱟ ᱵᱷᱟᱜᱮ ᱠᱟᱛᱷᱟ ᱜᱮ ᱴᱷᱤᱠ ᱜᱮᱭᱟ ᱛᱟᱦᱚᱞᱮ ᱫᱟᱠᱟ ᱡᱚᱢ ᱯᱮ
ᱫᱟᱠᱟ ᱡᱚᱢ ᱯᱮ ᱦᱮᱸ ᱟᱯᱮ ᱦᱚᱸ ᱡᱚᱢ ᱯᱮ ᱦᱮᱸ